ᱦᱮᱞᱳ,
ᱦᱮᱸ ᱦᱮᱞᱳ ᱡᱚᱦᱟᱨ ᱜᱮ ᱾
ᱦᱮᱞᱳ ᱡᱚᱦᱟᱨ ᱜᱮ ᱫᱟᱫᱟ ᱾
ᱦᱮᱞᱳ, ᱦᱳᱭ ᱡᱚᱦᱟᱨ ᱜᱮ ᱢᱟᱹᱭ ᱾ ᱞᱟᱹᱭ ᱮᱫᱟ ᱞᱤᱧ ᱪᱮᱫ ᱞᱮᱠᱟ ᱢᱮᱱᱟᱜ ᱟᱠᱟᱫ ᱯᱮᱭᱟ?
ᱦᱮᱸ ᱢᱚᱡᱽ ᱵᱟᱲᱟ ᱜᱮ ᱾ ᱢᱚᱸᱡᱽ ᱵᱟᱲᱟ ᱜᱮ ᱢᱮᱱᱟᱜ ᱟᱠᱟᱫ ᱞᱮᱭᱟ ᱾ ᱟᱫᱚ ᱟᱯᱮᱜᱮ ᱚᱠᱟᱞᱮ ᱞᱮᱠᱟ ᱢᱮᱱᱟᱜ ᱯᱮᱭᱟ?
ᱟᱞᱮ ᱦᱚᱸ ᱢᱚᱡᱽ ᱜᱮ ᱢᱮᱱᱟᱜ ᱞᱮᱭᱟ ᱾ ᱟᱨ ᱚᱲᱟᱜ ᱨᱮ ᱡᱷᱚᱛᱚ ᱜᱮ ᱱᱟᱯᱟᱭ ᱵᱟᱲᱟ?
ᱦᱮᱸ ᱚᱲᱟᱜ ᱨᱮ ᱡᱷᱚᱛᱚ ᱠᱚᱜᱮ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ ᱦᱟᱸᱜ ᱱᱤᱛᱚᱜ ᱫᱚ ᱾
ᱟᱨ ᱪᱮᱫ ᱠᱚᱯᱮ ᱠᱟᱹᱢᱤ ᱠᱟᱱᱟ ᱱᱤᱭᱟᱹ ᱜᱷᱟᱹᱲᱤᱡ ᱫᱚ?
ᱱᱤᱭᱟᱹ ᱜᱷᱟᱹᱲᱤᱡ ᱫᱚ ᱱᱦᱟᱸᱜ ᱪᱮᱫ ᱦᱚᱸ ᱠᱟᱹᱢᱤ ᱫᱚ ᱚᱱᱠᱟ ᱫᱚ ᱦᱟᱸᱜ ᱵᱟᱝ ᱦᱩᱭᱩᱜ ᱠᱟᱱᱟ ᱚᱲᱟᱜ ᱫᱩᱣᱟᱹᱨ ᱚᱲᱟᱜ ᱠᱚᱨᱮᱜᱮ ᱢᱮᱱᱟᱜ ᱵᱟᱲᱟ ᱟᱠᱟᱫ ᱞᱮᱭᱟ ᱱᱚᱜᱼᱚᱭ ᱛᱚ ᱵᱟᱨᱥᱤᱧ ᱯᱮ ᱢᱟᱦᱟ ᱦᱩᱭᱩᱜ ᱠᱟᱱᱟ ᱫᱚᱢᱮ, ᱥᱮᱨᱢᱟ ᱡᱟᱹᱲᱤ ᱡᱟᱹᱲᱤ ᱫᱟᱭ ᱾ ᱚᱠᱟᱥᱮᱫ ᱜᱮ ᱪᱟᱞᱟᱣ ᱜᱮ ᱵᱟᱝ ᱜᱟᱱᱚᱜ ᱠᱟᱱᱟ ᱾ ᱟᱨ ᱵᱟᱟᱹᱫᱽ ᱠᱟᱹᱢᱤ ᱠᱚᱦᱚᱸ ᱦᱟᱸ ᱱᱤᱭᱟᱹ ᱜᱷᱟᱹᱲᱤᱡ ᱫᱚ ᱟᱹᱣᱨᱤᱜᱼᱟ ᱾ ᱛᱚᱞᱟ ᱠᱚ ᱠᱟᱹᱴᱤᱡ ᱠᱟᱹᱴᱤᱡ ᱜᱮᱭᱟ, ᱚᱱᱟ ᱠᱷᱟᱛᱤᱨ ᱚᱲᱟᱜ ᱠᱚᱨᱮ ᱜᱮ ᱢᱮᱱᱟᱜ ᱟᱠᱟᱫ ᱞᱮᱭᱟ ᱾
ᱟᱪᱪᱷᱟ ᱾ ᱦᱟᱸᱥᱟ ᱠᱚᱫᱚ ᱢᱟᱱᱮ ᱛᱮᱭᱟᱨ ᱨᱮᱰᱤ ᱜᱮᱭᱟ ᱥᱮ ᱟᱹᱣᱨᱤᱭᱟᱜᱼᱟ?
ᱦᱟᱸᱥᱟ ᱠᱚᱫᱚ ᱦᱟᱸᱜ ᱚᱱᱠᱟ ᱢᱤᱫ ᱫᱷᱟᱣ ᱠᱟᱛᱮᱜ ᱥᱤ ᱵᱟᱲᱟ ᱫᱚ ᱦᱩᱭ ᱠᱟᱱᱟ ᱦᱟᱸᱜ ᱟᱫᱚ ᱟᱨ ᱛᱚᱞᱟ ᱠᱚ ᱦᱩᱭ ᱞᱮᱱᱠᱷᱟᱱ ᱜᱮ ᱟᱨ ᱢᱤᱫ ᱫᱷᱟᱣ ᱠᱟᱛᱮᱜ ᱞᱚᱥᱚᱫ ᱞᱮᱠᱷᱟᱡ ᱜᱮ ᱦᱟᱸᱜ ᱦᱩᱭᱩᱜᱼᱟ ᱾ ᱞᱚᱥᱚᱫ ᱠᱚᱫᱚ ᱦᱟᱸᱜ ᱨᱮᱰᱤ ᱞᱮᱠᱟ ᱜᱮ ᱾ ᱟᱯᱮ ᱥᱮᱫ ᱫᱚ ᱪᱮᱫ ᱞᱮᱠᱟ?
ᱟᱞᱮ ᱥᱮᱱ ᱫᱚ ᱨᱚᱦᱚᱭ ᱮᱛᱚᱦᱚᱵ ᱟᱠᱟᱱᱟ ᱢᱟᱱᱮ ᱾ ᱪᱟᱞᱟᱜ ᱠᱟᱱᱟ ᱾
ᱟᱪᱪᱷᱟ ᱾
ᱡᱮ ᱡᱮᱢᱚᱱ ᱜᱟᱱ ᱠᱟᱱᱟ ᱢᱟᱱᱮ ᱨᱚᱦᱚᱭ ᱫᱟᱠᱚ ᱾ ᱡᱮ ᱡᱮᱢᱚᱱ ᱫᱚ ᱦᱚᱭᱛᱳ ᱨᱚᱦᱚᱭ ᱠᱩᱲᱟᱹᱣ ᱠᱟᱫᱟ ᱠᱚ ᱱᱚᱝᱠᱟ ᱦᱩᱭ ᱠᱟᱱᱟ ᱾
ᱩᱸ ᱞᱟᱦᱟ ᱜᱮ ᱛᱚᱞᱟ ᱛᱚᱞᱟ ᱠᱚᱯᱮ ᱜᱤᱰᱤ ᱟᱠᱟᱛ ᱛᱟᱦᱮᱸᱫ ᱦᱮᱸ? ᱚᱱᱟ ᱛᱮ ᱞᱚᱜᱚᱱ ᱚ ᱾
ᱟᱨ ᱵᱟᱯᱞᱟ ᱠᱚ ᱦᱩᱭᱩᱜ ᱠᱟᱱᱟ ᱪᱮᱛᱟ ᱚᱱᱛᱮ ᱟᱯᱮ ᱥᱮᱫ ᱱᱤᱭᱟᱹ ᱜᱷᱟᱹᱲᱤ?
ᱱᱤᱭᱟᱹ ᱜᱷᱟᱹᱲᱤᱡ ᱫᱚ ᱦᱟᱸᱜ ᱵᱟᱯᱞᱟ ᱫᱚ ᱦᱚᱸ ᱦᱩᱭ ᱵᱟᱲᱟᱜ ᱮᱱ ᱜᱮᱭᱟ ᱾ ᱟᱵᱟᱨ ᱵᱟᱨ ᱯᱮ ᱜᱚᱴᱟᱝ ᱦᱩᱭ ᱵᱟᱲᱟᱭᱮᱱ ᱜᱮᱭᱟ ᱾ ᱟᱯᱮ ᱥᱮᱜ ᱫᱚ?
ᱟᱞᱮ ᱥᱮᱱ ᱫᱚ ᱦᱩᱭᱩᱜ ᱠᱟᱱᱟ ᱢᱟᱱᱮ ᱵᱟᱯᱞᱟ ᱠᱚ ᱪᱟᱞᱟᱜ ᱠᱟᱱᱟ ᱱᱚᱝᱠᱟ ᱾ ᱞᱟᱹᱭ ᱤᱧ ᱟᱯᱮ ᱥᱮᱫ ᱫᱚ ᱛᱤ ᱨᱮᱠᱚ ᱵᱟᱯᱞᱟᱜᱼᱟ?
ᱵᱟᱯᱞᱟ ᱫᱚ ᱦᱟᱸᱜ ᱚᱱᱠᱟ ᱫᱚ ᱥᱟᱨ ᱥᱟᱹᱜᱩᱱ ᱵᱟᱯᱞᱟ ᱨᱮᱫᱚ ᱦᱟᱸᱜ ᱞᱤᱧ ᱧᱮᱞ ᱵᱟᱲᱟ ᱟᱠᱟᱫᱟ, ᱤᱧ ᱡᱚᱛᱚ ᱴᱩᱠᱩᱧ ᱧᱮᱞ ᱟᱠᱟᱫᱟ ᱦᱟᱸᱜ ᱟᱭᱩᱵ ᱛᱟᱨᱟᱥᱤᱧ ᱟᱨᱠᱤ ᱧᱩᱦᱩᱢ ᱧᱩᱦᱩᱢ ᱚᱠᱛᱚ᱾ ᱦᱩᱭᱩᱜ ᱜᱮᱭᱟ ᱥᱟᱨ ᱥᱟᱹᱜᱩᱱ ᱵᱟᱯᱞᱟ ᱨᱮᱫᱚ ᱟᱨ ᱡᱟᱦᱟᱸᱭ ᱦᱚᱸᱦᱚᱭ ᱠᱚᱰᱮᱞ ᱧᱟᱯᱟᱢ ᱠᱟᱛᱮ ᱠᱚ ᱵᱟᱯᱞᱟ ᱠᱚᱜ ᱠᱟᱱᱟ ᱟᱨ ᱩᱱᱠᱩ ᱠᱚᱣᱟᱜ ᱫᱚ ᱟᱹᱭᱩᱵ ᱵᱮᱲᱟ ᱫᱚᱥᱴᱟ ᱫᱚᱥᱴᱟ ᱮᱜᱟᱨᱚᱴᱟ ᱤᱱᱠᱟᱹ ᱦᱩᱭ ᱜᱚᱫᱚᱜ ᱜᱮᱭᱟ᱾
ᱚ᱾
ᱟᱯᱮ ᱟᱯᱮ ᱥᱮᱫ ᱫᱚ ᱛᱤᱨᱮᱠᱚ ᱵᱟᱯᱞᱟᱜ ᱜᱮᱭᱟ?
ᱟᱞᱮ ᱥᱮᱱᱟᱜ ᱵᱟᱯᱞᱟ ᱵᱚᱞᱛᱮ ᱟᱹᱭᱩᱵ ᱠᱷᱚᱱ ᱜᱮ ᱟᱨᱟᱢᱵᱷᱚᱜᱼᱟ, ᱟᱥᱚᱞ ᱠᱟᱹᱢᱤ ᱡᱟᱦᱟᱸ ᱤᱛᱩᱫ ᱥᱤᱸᱫᱩᱨ ᱫᱚ ᱦᱩᱭᱩᱜᱼᱟ, ᱴᱷᱤᱠ ᱢᱟᱱᱮ ᱵᱮᱲᱟ ᱨᱟᱠᱟᱵ ᱨᱟᱠᱟᱵ ᱞᱟᱦᱟᱨᱮ ᱱᱚᱝᱠᱟᱱ ᱴᱟᱭᱤᱢ ᱢᱟᱱᱮ ᱚᱱᱟ ᱤᱛᱩᱫ ᱵᱟᱝᱟ ᱵᱷᱳᱨ ᱛᱮ ᱢᱟᱱᱮ ᱵᱮᱲᱟ ᱨᱟᱠᱟᱵ ᱞᱟᱦᱟᱨᱮ ᱦᱤᱛᱩᱛ ᱥᱤᱸᱫᱩᱨ
ᱚ ᱟᱪᱪᱷᱟ ᱱᱟᱯᱟᱭ ᱜᱮ᱾ ᱟᱫᱚ
ᱟᱨ ᱜᱚᱱᱚᱜ ᱜᱚᱱᱚᱜ ᱢᱤᱦᱩ ᱠᱚᱫᱚ ᱟᱯᱮᱥᱮᱫ ᱫᱚ ᱛᱤᱱᱟᱹᱜ ᱜᱟᱱ ᱠᱚ ᱮᱢ ᱠᱚᱣᱟ?
ᱜᱚᱱᱚᱝ ᱢᱤᱦᱩ ᱫᱚ ᱦᱟᱸᱜ ᱚᱱᱠᱟ ᱫᱚ ᱦᱟᱸᱜ ᱟᱹᱞᱤᱧ ᱫᱚ ᱩᱱᱟᱹᱜ ᱫᱚ ᱦᱟᱸᱜ ᱵᱟᱯᱞᱟ ᱠᱟᱹᱢᱤ ᱦᱚᱨᱟ ᱠᱚ ᱫᱚ ᱦᱟᱸᱜ ᱡᱚᱯᱲᱟᱣ ᱫᱚ ᱦᱟᱸᱜ ᱵᱟᱹᱱᱩᱜ ᱠᱟᱫ ᱞᱤᱧᱟ ᱮᱱᱛᱮ ᱨᱮᱦᱚᱸ ᱡᱚᱛᱚ ᱴᱩᱠᱩ ᱞᱤᱧ ᱧᱮᱞ ᱟᱠᱟᱜᱼᱟ ᱦᱟᱸᱜ ᱜᱚᱱᱚᱝ ᱢᱤᱦᱩ ᱠᱚᱫᱚ ᱵᱟᱨᱭᱟ ᱜᱮᱠᱚ ᱮᱢᱟ ᱠᱚᱣᱟ ᱛᱚ᱾
ᱟᱪᱪᱷᱟ ᱟᱪᱪᱷᱟ ᱟᱯᱮ ᱥᱮᱫ ᱫᱚ ᱵᱟᱨᱭᱟ ᱠᱟᱛᱮᱫ ᱵᱟᱝ?
ᱦᱳᱭ ᱦᱳᱭ᱾
ᱵᱟᱝ ᱟ ᱟᱞᱮ ᱥᱮᱫ ᱫᱚ ᱵᱟᱨᱭᱟ ᱫᱚ ᱱᱟᱜ ᱠᱷᱟᱱ ᱪᱚᱞ ᱵᱟᱹᱱᱩᱜᱼᱟ ᱟᱞᱮ ᱥᱮᱫ ᱫᱚ ᱢᱤᱫ ᱢᱤᱫᱴᱟᱝ ᱜᱮᱠᱚ ᱮᱢᱚᱜᱼᱟ ᱟᱨ ᱢᱤᱫᱴᱟᱝ ᱜᱮᱠᱚ ᱦᱟᱛᱟᱣ ᱠᱚᱣᱟ᱾
ᱟᱪᱪᱷᱟ ᱟᱞᱮ ᱥᱮᱫ ᱫᱚ ᱦᱚ ᱚᱭ ᱡᱟᱦᱟᱭ ᱦᱟᱸᱜ ᱰᱟᱺᱜᱩ ᱠᱩᱲᱤ ᱜᱤᱫᱽᱨᱟᱹ ᱠᱟᱱᱟ ᱠᱚ ᱟᱨᱠᱤ ᱩᱱᱠᱩ ᱠᱚᱣᱟᱜ ᱫᱚ ᱦᱟᱸᱜ ᱵᱟᱨᱭᱟ ᱜᱟᱱ ᱛᱮᱜᱮ ᱠᱚ ᱮᱢ ᱦᱚᱸᱠᱚ ᱮᱢ ᱠᱚᱣᱟ ᱦᱟᱛᱟᱣ ᱦᱚᱸᱠᱚ ᱦᱟᱛᱟᱣ ᱠᱚᱣᱟ ᱟᱨ ᱡᱟᱦᱟᱸᱭ ᱨᱟᱺᱰᱤ ᱪᱷᱟᱹᱲᱤ ᱠᱚᱦᱚᱸ ᱦᱮᱱᱟᱜ ᱠᱟᱜ ᱠᱚᱣᱟ ᱩᱱᱠᱩ ᱠᱚᱣᱟᱜ ᱫᱚ
ᱦᱩᱸ᱾
ᱢᱤᱫᱴᱮᱱ ᱠᱟᱛᱮ ᱜᱮ ᱠᱚ ᱮᱢ ᱦᱚᱸᱠᱚ ᱮᱢᱟ ᱠᱚᱣᱟ ᱟᱨ ᱦᱟᱛᱟᱣ ᱦᱚᱸ ᱢᱤᱫᱴᱮᱱ ᱠᱟᱛᱮᱜ ᱜᱮ ᱠᱚ ᱮᱢ ᱦᱚᱸᱠᱚ ᱮᱢᱟ ᱠᱚᱣᱟ ᱟᱨ ᱦᱟᱛᱟᱣ ᱦᱚᱸ ᱢᱤᱫᱴᱟᱝ ᱠᱟ ᱠᱟᱛᱮᱜ ᱜᱮ ᱠᱚ ᱦᱟᱛᱟᱣ ᱠᱚᱣᱟ᱾
ᱟᱪᱪᱷᱟ ᱟᱪᱪᱷᱟ ᱱᱟᱯᱟᱭ ᱜᱮᱭᱟ ᱟᱯᱮ ᱥᱮᱫ ᱫᱚ᱾
ᱦᱮᱸ ᱦᱮᱸ ᱟᱨ ᱟᱯᱮ ᱥᱮᱫ ᱫᱚ ᱞᱟᱹᱭ ᱫᱟᱞᱤᱧ ᱢᱟᱱᱟᱜ ᱠᱚᱫᱚ ᱠᱚ ᱮᱢᱟ ᱠᱚᱣᱟ ᱥᱮ ᱵᱟᱝ?
ᱢᱟᱱᱟᱜ!
ᱦᱳᱭ ᱥᱮ ᱵᱟᱵᱤᱧ ᱵᱟᱲᱟᱭᱟ?
ᱵᱟᱱᱟᱜ ᱫᱚᱠᱚ ᱮᱢᱟ ᱠᱚᱣᱟ ᱢᱮᱱᱠᱷᱟᱱ ᱚᱱᱟ ᱫᱚ ᱦᱟᱹᱴᱤᱧᱚᱜᱼᱟ ᱥᱮ? ᱚᱱᱟ ᱫᱚ ᱟᱞᱮ ᱥᱮᱫ ᱫᱚᱠᱚ ᱦᱟᱹᱴᱤᱧ ᱠᱚᱣᱟ᱾
ᱦᱮᱸ ᱦᱟᱹᱴᱤᱧ ᱠᱚᱜᱣᱟ ᱠᱚ ᱥᱩᱫᱩ ᱡᱟᱦᱟᱸᱭ ᱟᱥᱟᱢᱤ ᱫᱚ ᱦᱟᱸᱜ ᱡᱤᱞ ᱵᱚᱦᱚᱜ ᱮ ᱦᱟᱛᱟᱣᱟ ᱵᱚᱦᱚᱜ ᱡᱤᱞ ᱟᱨᱠᱤ᱾
ᱦᱚᱸ ᱟᱨᱚ ᱟᱞᱮ ᱫᱷᱟᱨᱮ ᱯᱟᱥᱮ ᱟᱨᱚ ᱟᱞᱮ ᱫᱷᱟᱨᱮ ᱯᱟᱥᱮ ᱟᱨᱚ ᱢᱮᱱᱟᱜᱼᱟ ᱱᱚᱝᱠᱟᱱᱟᱜ᱾ ᱢᱟᱱᱮ ᱩᱱᱠᱩ ᱫᱚ ᱦᱟᱹᱴᱤᱧ ᱫᱚ ᱵᱟᱠᱚ ᱦᱟᱹᱴᱤᱧ ᱠᱚᱣᱟ ᱢᱤᱫᱴᱷᱮᱱ ᱠᱚ ᱡᱷᱚᱛᱚ ᱠᱚ ᱢᱟᱱᱮ ᱡᱚᱢ ᱢᱮᱥᱟ ᱠᱚᱣᱟ᱾ ᱡᱚᱢ ᱥᱟᱸᱜᱮ ᱠᱚᱜᱣᱟ ᱠᱚ ᱡᱷᱚᱛᱚ ᱦᱚᱲᱛᱮ ᱵᱟᱨ ᱛᱚᱨᱚᱯ ᱥᱮᱫ ᱠᱷᱚᱱ᱾
ᱦ
ᱢᱟᱱᱮ ᱡᱟᱶᱟᱸᱭ ᱛᱚᱨᱚᱯᱷ ᱥᱮᱫ ᱠᱷᱚᱱ ᱟᱨ ᱵᱟᱹᱦᱩ ᱛᱚᱨᱚᱯ ᱥᱮᱫ ᱟᱫᱚ ᱱᱚᱣᱟ ᱞᱤᱭᱟᱹ ᱟᱹᱰᱤ ᱤᱥᱛᱮ ᱮᱯᱮᱨᱦᱮᱰᱮᱡ ᱢᱮᱱᱟᱜᱼᱟ᱾ ᱟᱠᱟ ᱴᱟᱜ ᱴᱷᱤᱠᱟ?
ᱦᱳᱭ ᱚᱠᱚᱭ ᱦᱚᱸ ᱟᱸᱱᱟᱴ ᱜᱮ ᱦᱮᱸ ᱦᱟᱸᱜ ᱵᱟ- ᱞᱟᱹᱭ ᱫᱟᱞᱤᱧ ᱱᱚᱣᱟ ᱫᱚ ᱦᱟᱸᱜ ᱚᱠᱚᱭ ᱥᱮᱫ ᱦᱚᱸ ᱡᱮ-ᱡᱟᱨ ᱱᱤᱭᱚᱢ ᱢᱮᱱᱟᱜ ᱟᱠᱟᱫ-ᱟ᱾ ᱚᱠᱚᱭ ᱥᱮᱫ ᱚᱠᱟᱞᱮᱠᱟ ᱦᱟᱸᱜ
ᱦᱳᱭ ᱦᱳᱭ ᱦᱚᱭ᱾ ᱚᱱᱟ ᱜᱮ ᱦᱩᱭᱩᱜ ᱠᱟᱱᱟ ᱠᱟᱛᱷᱟ ᱫᱚ ᱢᱟᱱᱮ ᱟᱠᱟᱸ ᱥᱮᱱᱟᱜ ᱦᱚᱸ ᱵᱟᱝ ᱥᱚᱢᱟᱱ ᱛᱟᱵᱚᱱᱟ ᱥᱮ ᱵᱟᱝ ᱴᱷᱤᱠ ᱟᱵᱚᱱ ᱦᱩᱭᱩᱜ ᱠᱟᱱᱟ᱾
ᱦᱩᱸ ᱦᱩᱸ
ᱟᱨ ᱦᱩᱞ ᱫᱤᱵᱚᱥ ᱠᱚ ᱪᱮᱫ ᱠᱚ ᱢᱟᱱᱟᱣ ᱵᱟᱲᱟ ᱠᱮᱫᱟ ᱯᱮ ᱥᱮ ᱵᱟᱝ?
ᱦᱩᱞ ᱢᱟᱦᱟ ᱦᱩᱞ ᱢᱟᱦᱟ ᱠᱚᱫᱚ ᱢᱟᱱᱟᱣ ᱫᱚ ᱫᱚᱨᱠᱟᱨ ᱠᱟᱱ ᱜᱮᱭᱟ ᱡᱮᱦᱮᱛᱩ ᱟᱵᱚ ᱥᱟᱱᱛᱟᱲ ᱥᱚᱢᱟᱡᱽ ᱨᱤᱱ ᱮᱸ ᱟᱵᱚ ᱠᱷᱟᱹᱛᱤᱨ ᱛᱮ ᱱᱩᱠᱤᱱ ᱥᱷᱤᱫᱩ-ᱠᱟᱹᱱᱦᱩ ᱯᱷᱩᱨᱜᱟᱹᱞ ᱞᱟᱹᱜᱤᱫ ᱛᱮ ᱠᱤᱱ ᱡᱤᱣᱤ ᱠᱤᱱ ᱟᱞᱟᱭ ᱟᱠᱟᱫᱟ ᱥᱮ᱾ ᱚᱱᱟ ᱫᱚ ᱢᱟᱱᱟᱣ ᱫᱚ ᱩᱪᱤᱛ ᱠᱟᱱ ᱜᱮᱭᱟ, ᱢᱟᱱᱟᱣ ᱫᱚ ᱟᱞᱮᱥᱮᱱ ᱫᱚ ᱵᱷᱟᱜᱤ ᱜᱮᱠᱚ ᱢᱟᱱᱟᱣ ᱜᱮᱭᱟ ᱚᱱᱟ ᱠᱚ ᱤᱫᱤ ᱠᱟᱛᱮᱫ ᱫᱚ᱾
ᱟᱪᱪᱷᱟ ᱟᱪᱪᱷᱟ ᱢᱟᱱᱮ ᱰᱤᱡᱮ ᱠᱚ ᱪᱟᱹᱞᱩ ᱪᱟᱹᱞᱩᱜ ᱜᱮᱭᱟ ᱥᱮ ᱪᱮᱫᱠᱟ ᱰᱤᱡᱮ ᱵᱚᱠᱥ ᱠᱚ ᱟᱛᱮᱫ ᱥᱮ ᱪᱮᱫᱠᱟ?
ᱟᱻ ᱥᱷᱤᱫᱩ-ᱠᱟᱹᱱᱦᱩ ᱟᱜ ᱦᱩᱞ ᱢᱟᱦᱟ ᱢᱟᱱᱟᱣ ᱨᱮ᱾
ᱦᱳᱭ ᱦᱳᱭ᱾
ᱵᱟᱝᱜᱮ ᱚᱱᱠᱟ ᱫᱚ ᱦᱩᱞ ᱢᱟᱦᱟ ᱢᱟᱱᱟᱣ ᱨᱮᱫᱚ ᱦᱟᱸᱜ ᱚᱱᱠᱟ ᱫᱚ ᱰᱤᱡᱮ ᱵᱚᱠᱥ ᱫᱚ ᱦᱟᱸᱜ ᱱᱚᱜ-ᱚᱭ ᱛᱚ ᱵᱟᱞᱤᱧ ᱧᱮᱞ ᱞᱮᱫᱟ ᱴᱟᱢᱟᱠ ᱛᱩᱢᱫᱟᱜ ᱠᱚ ᱟᱛᱮᱜ ᱜᱮ ᱦᱟᱸᱜ ᱞᱮ ᱢᱟᱱᱟᱣ ᱠᱮᱫ-ᱟ᱾
ᱟᱪᱪᱷᱟ ᱟᱪᱪᱷᱟ ᱟᱫᱚ ᱱᱚᱛᱮ ᱫᱚ ᱪᱮᱫᱠᱟ ᱞᱮᱱ ᱛᱟᱦᱮᱸᱫ ᱢᱟᱱᱮ ᱠᱚᱭᱮᱠ ᱵᱚᱪᱷᱚᱨ ᱞᱟᱦᱟ ᱠᱷᱚᱱ ᱢᱟᱜ- ᱢᱟᱱᱟᱣ ᱦᱩᱭ ᱠᱟᱱᱟ ᱡᱮ ᱱᱚᱣᱟ ᱠᱚᱫᱚ ᱟᱞᱚ ᱯᱮ ᱵᱮᱵᱚᱦᱟᱨ ᱛᱟᱵᱚᱱᱟ ᱚᱱᱟ ᱠᱷᱟᱛᱤᱨ ᱱᱟᱸᱜ ᱠᱷᱟᱱ ᱵᱚ- ᱛᱟᱵᱚᱱᱟ ᱵᱟᱝᱠᱷᱟᱱ ᱦᱩᱞ ᱢᱟᱦᱟᱸ ᱦᱤᱞᱳᱜ ᱚᱨᱜᱮᱥᱴᱟᱨ ᱠᱚ ᱪᱟᱹᱞᱩᱭ ᱜᱮᱭᱟ ᱚᱨᱜᱮᱥᱴᱟᱨ ᱠᱚ ᱦᱩᱭᱩᱜ ᱜᱮ ᱛᱟᱦᱮᱸᱫ᱾ ᱟᱫᱚ ᱱᱚᱜ-ᱚᱭ ᱢᱤᱫ ᱵᱟᱨ ᱵᱚᱪᱷᱚᱨ ᱢᱟᱲᱟᱝ ᱠᱷᱚᱱ ᱫᱚ ᱚᱱᱟ ᱠᱚᱫᱚ ᱵᱚᱱᱫᱚ ᱦᱟᱛᱟᱲ ᱦᱚᱪᱚ ᱦᱩᱭ ᱠᱟᱱᱟ ᱟᱫᱚ ᱚᱱᱟ ᱠᱚᱫᱚ ᱵᱟᱝ ᱧᱮᱞᱚᱜ
ᱦᱮᱸ ᱱᱮᱛᱟᱨ ᱫᱚ ᱱᱚᱜᱚᱭ ᱟᱹᱰᱤ ᱟᱹᱰᱤ ᱜᱚᱴᱟᱝ ᱰᱟᱹᱦᱤ᱾ ᱢᱟᱱᱮ ᱮᱞᱟᱴ ᱠᱚᱨᱮ ᱧᱮᱞᱚᱜ ᱠᱟᱱᱟ ᱚᱨᱠᱮᱥᱴᱟᱨ ᱠᱚ ᱦᱩᱭᱩᱜ ᱠᱟᱱᱟ᱾ ᱚᱨᱠᱮᱥᱴᱟᱨ ᱫᱚ
ᱦᱳᱭ ᱦᱳᱭ ᱦᱳᱭ,
ᱢᱟᱱᱮ ᱟᱨᱠᱤ ᱤᱧᱟᱹᱜ ᱞᱟᱹᱭ ᱯᱚᱠᱠᱷᱮ ᱛᱮᱫᱚ ᱦᱟᱸᱜ ᱵᱷᱟᱜᱤ ᱡᱤᱱᱤᱥ ᱫᱚ ᱵᱟᱝ ᱠᱟᱱᱟ᱾
ᱵᱟᱝ ᱟᱫᱚ ᱟᱵᱚᱣᱟᱜ ᱦᱟᱸᱜ-ᱟᱭ ᱫᱚᱝ, ᱞᱟᱜᱽᱲᱮ ᱯᱟᱛᱟ, ᱯᱚ- ᱯᱟᱛᱟ ᱠᱚᱨᱮ ᱫᱚ ᱦᱚᱲ ᱵᱟᱹᱱᱩᱜ ᱠᱚᱣᱟ ᱟᱨ ᱡᱟᱦᱟᱸ ᱠᱚᱨᱮ ᱚᱨᱜᱮᱥᱴᱟᱨ ᱚᱱᱟ ᱠᱚᱨᱮ ᱫᱚ ᱦᱚᱲ ᱟᱠᱚ ᱛᱮᱜᱮ ᱫᱚᱢᱮ ᱫᱚᱢᱮᱞ ᱫᱚᱢᱮᱞ ᱠᱚ ᱞᱟᱜᱟ ᱟᱠᱟᱫ ᱞᱮᱠᱟ ᱠᱚ ᱪᱟᱞᱟᱜ-ᱟ᱾
ᱦᱮᱸ ᱦᱮᱸ ᱟᱨ ᱠᱟᱹᱴᱤᱡ ᱠᱟᱹᱴᱤᱡ ᱜᱤᱫᱟᱹᱨ ᱠᱚᱦᱚᱸ ᱦᱟᱸᱜ ᱚᱨᱜᱮᱥᱴᱟᱨ ᱫᱚᱢᱮ ᱜᱮᱠᱚ ᱪᱟᱞᱟᱜ ᱠᱟᱱᱟ ᱟᱨ ᱯᱟᱛᱟ, ᱯᱚᱨᱚᱵᱽ ᱡᱟᱦᱟᱸᱨᱮ ᱦᱳᱭᱳᱜ ᱢᱟ ᱚᱸᱰᱮ ᱫᱚ ᱵᱟᱠᱚ ᱪᱟᱞᱟᱜ ᱜᱮᱭᱟ ᱩᱱᱟᱹᱜ ᱫᱚ᱾
ᱦᱳᱭ ᱥᱮ ᱟᱨ ᱚᱱᱛᱮ ᱦᱟᱺᱰᱤ-ᱯᱟᱹᱣᱨᱟᱹ ᱠᱟᱹᱴᱤᱡ ᱠᱟᱹᱴᱤᱡ ᱜᱤᱫᱽᱨᱟᱹ ᱠᱚᱠᱚ ᱧᱩᱭ ᱜᱮᱭᱟ?
ᱦᱮᱸᱻᱦᱮ ᱚᱱᱠᱟ ᱢᱟ ᱦᱟᱸᱜ ᱟᱞᱮ ᱟᱛᱩ ᱨᱮᱢᱟ ᱦᱟᱸᱜ ᱠᱟᱹᱴᱤᱡ ᱠᱟᱹᱴᱤᱡ ᱜᱤᱫᱽᱨᱟᱹ ᱢᱟ ᱚᱱᱠᱟ ᱢᱟ ᱵᱟᱹᱞᱤᱧ ᱧᱮᱞ ᱟᱠᱟᱫ ᱠᱚᱣᱟᱭ ᱢᱮᱱᱠᱷᱟᱱ ᱧᱩᱭᱮᱫ ᱟᱠᱚ ᱟᱹᱰᱤ ᱜᱚ- ᱴᱟᱝ ᱡᱟᱭᱜᱟ ᱠᱚ ᱱᱮᱛᱟᱨ ᱫᱚ᱾
ᱦᱳᱭ ᱟᱫᱚ ᱱᱚᱣᱟ ᱠᱚ ᱪᱤᱠᱟᱹᱛᱮ ᱢᱟᱱᱮ ᱨᱩᱠᱷᱤᱭᱟᱹ ᱜᱟᱱᱚᱜ-ᱟ ᱱᱚᱣᱟ? ᱞᱟᱹᱭ ᱫᱟᱞᱤᱧ ᱱᱚᱣᱟ ᱠᱚ ᱪᱤᱠᱟᱹᱛᱮ ᱢᱟᱱᱮ ᱵᱚᱱᱫᱚ ᱦᱚᱪᱚ ᱜᱟᱱᱚᱜ-ᱟ᱾ ᱱᱚᱣᱟ ᱠᱚ ᱵᱟᱵᱚᱫ ᱛᱮ ᱠᱟᱹᱴᱤᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜ-ᱟ᱾
ᱚᱱᱠᱟ ᱢᱟᱦᱟᱜ ᱟᱹᱞᱤᱧ ᱦᱚᱸ ᱵᱟᱰᱟᱭ ᱢᱟ ᱵᱟᱹᱱᱩᱜ ᱠᱟᱜ ᱛᱟᱹᱞᱤᱧᱟ ᱱᱚᱣᱟ ᱠᱚᱫᱚ ᱦᱟᱺᱰᱤ-ᱯᱟᱹᱣᱨᱟᱹ ᱠᱚᱫᱚ ᱡᱮᱦᱮᱛᱩ ᱟᱵᱚᱣᱟᱜ ᱫᱚ ᱵᱷᱟᱜᱮ ᱡᱤᱱᱤᱥ ᱠᱟᱱ ᱜᱮᱭᱟ᱾ ᱟᱫᱚ ᱱᱚᱣᱟ ᱫᱚ ᱵᱟᱹᱲᱤᱡ ᱡᱤᱱᱤᱥ ᱫᱚ ᱵᱟᱝ ᱠᱟᱱᱟ ᱟᱞᱤᱧᱟᱜ ᱞᱟᱹᱭ ᱞᱮᱠᱟ ᱛᱮᱫ ᱟᱫᱚ ᱟᱵᱚ ᱢᱟᱹᱱᱢᱤ ᱦᱚᱲ ᱦᱚᱯᱚᱱ ᱜᱮᱵᱚᱱ ᱧᱩᱭᱮᱫ ᱠᱷᱟᱱ ᱟᱫᱚ ᱪᱮᱫ ᱤᱧ ᱞᱟᱹᱭᱟ᱾
ᱦᱳᱭ ᱱᱚᱣᱟ ᱫᱚ ᱟᱵᱚᱣᱟᱜ ᱵᱚ-ᱵᱚᱸᱜᱟ ᱨᱮᱱᱟᱜ ᱡᱤᱱᱤᱥ ᱠᱟᱱᱟ ᱥᱮ ᱵᱚᱸᱜᱟ ᱨᱮᱱᱟᱜ ᱯᱨᱚᱥᱟᱫ ᱠᱟᱱᱟ᱾ ᱱᱚᱣᱟ ᱫᱚ
ᱦᱮᱸ ᱦᱮᱸ ᱟᱫᱚ ᱵᱚᱸᱜᱟ ᱞᱮᱠᱟ, ᱵᱷᱜᱽ ᱞᱮᱠᱟ᱾ ᱦᱮᱸ ᱦᱮᱸ ᱦᱮᱸ᱾
ᱟᱫᱚ ᱱᱮᱛᱟᱨ ᱫᱚ ᱥᱮᱛᱟᱜ ᱠᱷᱚᱱ ᱟᱹᱭᱩᱵ ᱦᱟᱹᱵᱤᱡ ᱚᱱᱟ ᱠᱤᱨᱤᱧ ᱟᱹᱠᱷᱨᱤᱧᱮᱫ ᱫᱚᱠᱚ ᱟᱨ ᱚᱸᱰᱮ ᱜᱮ ᱩᱱᱠᱩ ᱢᱟᱛᱟᱞ ᱠᱚᱦᱚᱸ ᱢᱮᱱᱟᱜ ᱟᱠᱟᱫ ᱠᱚᱣᱟ ᱫᱩᱲᱩᱵ ᱨᱮ᱾
ᱦᱩᱸ ᱦᱩᱸ᱾
ᱱᱚᱣᱟ ᱠᱚᱫᱚ ᱵᱷᱟᱜᱮ ᱡᱤᱱᱤᱥ ᱫᱚ ᱵᱟᱝ ᱦᱩᱭᱩᱜ ᱠᱟᱱᱟ ᱥᱮ᱾
ᱦᱮᱸ ᱦᱮᱸ ᱮᱫᱚᱢ᱾ ᱟᱹᱵᱤᱱ ᱵᱤᱱ ᱠᱩᱥᱤᱭᱟᱜ ᱜᱮᱭᱟ ᱥᱮ ᱵᱟᱝ?
ᱠᱚᱫᱚ ᱵᱟᱝᱟ ᱱᱚᱣᱟ ᱠᱚᱫᱚ ᱦᱟᱸᱜ ᱠᱷᱟᱱ ᱟᱹᱞᱤᱧ ᱫᱚ ᱦᱟᱜ ᱠᱷᱟᱱ ᱵᱟᱝᱞᱤᱧ ᱧᱩ ᱦᱟᱛᱟᱲᱮᱫᱟ ᱟᱫᱚ ᱵᱷᱚᱵᱤᱥᱚᱛ ᱨᱮᱞᱤᱧ ᱧᱩᱭ ᱜᱮᱭᱟ ᱪᱮᱛᱟᱱ ᱠᱷᱟᱱ ᱵᱟᱝᱞᱤᱧ ᱞᱟᱹᱭ ᱫᱟᱲᱮᱭᱟᱜ ᱠᱟᱱᱟ᱾
ᱦᱩᱸ ᱥᱟᱱᱛᱟᱲ ᱢᱟᱱᱮ ᱜᱮ ᱦᱟᱺᱰᱤ ᱯᱟᱹᱣᱨᱟ ᱫᱚᱵᱚᱱ ᱧᱩᱭ ᱜᱮᱭᱟ ᱦᱮᱸᱥᱮ᱾
ᱦᱳᱭ ᱧᱩᱭ
ᱟᱫᱚ ᱟᱹᱞᱤᱧᱟᱜ ᱯᱚᱠᱠᱷᱮ ᱫᱚ ᱱᱚᱣᱟ ᱫᱚᱭ ᱞᱟᱹᱭᱟ ᱡᱮ ᱜᱟᱨᱡᱮᱱ ᱠᱚ ᱴᱷᱤᱠ ᱠᱚ ᱛᱟᱦᱮᱸ ᱞᱮᱱ ᱠᱷᱟᱱ ᱜᱮ ᱱᱚᱣᱟ ᱠᱚᱫᱚ ᱢᱚᱱᱮ ᱦᱚᱭ ᱠᱟᱹᱴᱤᱡ ᱱᱟᱯ ᱯᱟᱭ ᱠᱚᱜᱼᱟ ᱢᱟᱱᱮ ᱩᱱᱠᱩᱜ ᱜᱮ ᱩᱱᱠᱩ ᱵᱷᱟᱜᱮ ᱠᱚ ᱥᱟᱥᱚᱱ ᱫᱟᱲᱮᱭᱟ ᱠᱚᱣᱟ᱾
ᱦᱩᱸ ᱦᱩᱸ᱾ ᱦᱮᱸ ᱦᱮᱸ ᱮᱠᱫᱚᱢ᱾
ᱜᱟᱨᱡᱮᱱ ᱜᱮ ᱡᱩᱫᱤ ᱴᱷᱤᱠ᱾ ᱜᱟᱨᱡᱮᱱ ᱜᱮ ᱡᱩᱫᱤ ᱴᱷᱤᱠ ᱵᱟᱭ ᱛᱟᱦᱮᱱᱟ ᱛᱟᱛᱮ ᱠᱚᱨᱮ ᱟᱡᱨᱮᱱ ᱜᱤᱫᱽᱨᱟᱹ ᱦᱚᱸ ᱢᱟᱱᱮ ᱜᱟᱨᱡᱮᱱ ᱵᱟᱠᱚ ᱢᱟᱱᱟᱣᱮᱫ ᱠᱚᱣᱟ᱾
ᱦᱮᱸ ᱦᱮᱸ ᱮᱠᱫᱚᱢ ᱚᱱᱠᱟ ᱜᱮ ᱦᱚᱭᱩᱜ ᱠᱟᱱᱟ᱾
ᱛᱟᱦᱚᱞᱮ ᱡᱷᱚᱛᱚ ᱜᱮ ᱱᱟᱯᱟᱭ ᱵᱟᱲᱟ ᱜᱮ ᱱᱤᱭᱟᱹ ᱜᱷᱟᱹᱲᱤ ᱫᱚ ᱵᱟᱝ?
ᱦᱮᱸ ᱱᱤᱭᱟᱹ ᱜᱷᱟᱹᱲᱤᱡ ᱫᱚ ᱡᱷᱚᱛᱚ ᱦᱚᱲ ᱜᱮ ᱦᱟᱸᱜ ᱱᱟᱯᱟᱭ ᱵᱟᱲᱟ ᱜᱮ ᱦᱮᱱᱟᱜ ᱞᱮᱭᱟ᱾
ᱟᱯᱮᱥᱮᱫ ᱫᱚ ᱛᱟᱦᱚᱞᱮ ᱦᱸᱚᱜ-ᱚᱭ ᱛᱚ ᱟᱥᱟᱲ ᱵᱚᱸᱜᱟ ᱵᱚᱞᱚᱣ ᱟᱠᱟᱱᱟ ᱪᱟᱥ ᱵᱟᱥ ᱠᱚ ᱦᱩᱭᱩᱜ ᱠᱟᱱᱟ᱾ ᱟᱫᱚ ᱟᱯᱮ ᱥᱮᱫ ᱫᱚ ᱥᱮᱨᱢᱟ ᱨᱮ ᱛᱤᱱᱟᱹᱜ ᱫᱷᱟᱣ ᱠᱚ ᱪᱟᱥ ᱜᱮᱭᱟ?
ᱥᱮᱨᱢᱟ ᱨᱮ ᱚᱠᱚᱭ ᱠᱚᱫᱚ ᱵᱟᱨ ᱫᱷᱟᱣ ᱚᱠᱚᱭ ᱠᱚᱫᱚ ᱟᱨᱦᱚ ᱠᱚ ᱪᱟᱥ ᱜᱮᱭᱟ ᱟᱨ ᱢᱤᱫ ᱫᱷᱟᱣ᱾ ᱡᱮ ᱡᱮᱢᱚᱱ ᱚᱠᱚᱭ ᱥᱚᱵᱽᱡᱤ ᱨᱚᱦᱚᱭ ᱫᱟᱲᱮᱭᱟᱜᱼᱟ, ᱚᱠᱚᱭ ᱦᱳᱲᱩᱭ ᱨᱚᱦᱚᱭ ᱫᱟᱲᱮᱭᱟᱜᱼᱟ᱾ ᱦᱟᱱᱟ ᱱᱟᱣᱟ ᱠᱚ ᱨᱚᱦᱚᱭᱟ ᱡᱮᱡᱟᱨ ᱚᱠᱚᱭ ᱚᱠᱟ ᱞᱮᱠᱟ ᱢᱚᱱᱮ ᱛᱟᱭ᱾
ᱟᱪᱪᱷᱟ᱾
ᱟᱯᱮ ᱥᱮᱫ ᱫᱚ ᱛᱤᱱ ᱫᱷᱟᱣ ᱠᱚ ᱪᱟᱥ ᱜᱮᱭᱟ?
ᱟᱞᱮᱥᱮᱫ ᱫᱚ ᱱᱟᱦᱟᱜ ᱰᱮᱨᱢᱟ ᱨᱮᱫᱚ ᱵᱟᱨ ᱫᱷᱟᱣ ᱠᱚ ᱪᱟᱥ ᱜᱮᱭᱟ᱾ ᱥᱤᱛᱩᱝ ᱫᱤᱱ ᱦᱚᱸᱠᱚ ᱪᱟᱥ ᱜᱮᱭᱟ ᱟᱨ ᱡᱟᱹᱯᱩᱫ ᱫᱤᱱ ᱢᱟ ᱪᱟᱥ ᱜᱮᱭᱟᱵᱚᱱ ᱡᱚᱛᱚ ᱦᱚᱲ ᱜᱮ᱾
ᱨᱚᱦᱚᱭ ᱜᱮᱭᱟ
ᱦᱮᱸ ᱩᱛᱩ ᱟᱱᱟᱡ ᱠᱚ ᱨᱚᱦᱚᱭ ᱜᱮᱭᱟ ᱠᱚ ᱱᱤᱭᱟ ᱜᱷᱲᱤᱡ ᱦᱚᱸ ᱨᱚᱦᱚᱭ ᱵᱟᱲᱟ ᱦᱩᱭ ᱟᱠᱟᱱᱟ ᱟᱲᱟᱜ ᱥᱟᱠᱟᱢ ᱠᱚ᱾ ᱟᱨ ᱥᱚᱵᱡᱤ ᱠᱚᱦᱚᱸ ᱨᱚᱦᱚᱭ ᱦᱩᱭ ᱟᱠᱟᱱ ᱜᱮᱭᱟ᱾ ᱟᱻ ᱠᱤᱨᱤᱧ ᱟᱠᱷᱨᱤᱧ ᱛᱮᱦᱚᱸ ᱜᱚᱱᱚᱝ ᱠᱚ ᱦᱟᱸᱜ ᱱᱤᱛᱚᱜ ᱫᱚ ᱵᱟᱹᱲᱛᱤ ᱵᱟᱹᱲᱛᱤ ᱜᱮ ᱧᱮᱞᱚᱜ ᱠᱟᱱᱟ ᱛᱚ, ᱚᱱᱟᱛᱮ ᱪᱟᱥᱵᱟᱥ ᱥᱚᱵᱡᱤ ᱠᱚᱜᱮ ᱡᱚᱢ ᱵᱟᱲᱟ ᱦᱩᱭᱩᱜ ᱠᱟᱱᱟ ᱾
ᱟᱪᱪᱷᱟ ᱛᱟᱦᱞᱮ ᱟᱨ ᱵᱮᱥ ᱥᱚᱵᱽᱡᱤ ᱠᱚᱫᱚ ᱡᱚᱛᱚ ᱱᱟᱜ ᱢᱮᱱᱟᱜ-ᱟ ᱵᱟᱝ? ᱟᱨ ᱪᱮᱫ ᱥᱚᱵᱽᱡᱤ ᱠᱚ ᱯᱮ?
ᱩ ᱥᱚᱵᱡᱤ ᱠᱚ ᱱᱚᱝᱠᱟ ᱫᱚ ᱦᱟᱸᱜ, ᱡᱷᱤᱜᱟ ᱠᱚ, ᱠᱚᱨᱞᱟ ᱠᱚ, ᱵᱮᱸᱜᱟᱟᱲ ᱠᱚ, ᱵᱷᱮᱱᱰᱤ ᱠᱚ
ᱟᱨ ᱦᱚᱛᱚᱜ ᱠᱚ ᱾ ᱠᱚᱱᱰᱷᱟ ᱠᱚ ᱚᱱᱟ ᱠᱚᱜᱮ ᱦᱟᱸᱜ ᱨᱚᱦᱚᱭ ᱵᱟᱲᱟ ᱦᱳᱭ ᱠᱟᱱᱟ ᱾
ᱟᱞᱮᱥᱮᱫ ᱫᱚ ᱱᱟᱜ ᱠᱷᱟᱱ ᱚᱱᱟ ᱠᱚ ᱫᱚ ᱟᱹᱰᱤ ᱠᱷᱟᱹᱴᱟᱹᱞᱤ ᱢᱮᱱᱟᱜᱼᱟ, ᱱᱤᱭᱟᱹ ᱜᱷᱟᱹᱲᱤᱡ ᱫᱚ ᱟᱜᱠᱷᱟᱱ ᱫᱟᱜ ᱟᱠᱟᱫᱟᱭ ᱫᱚᱢᱮ ᱾
ᱟᱪᱪᱷᱟ,
ᱟᱹᱰᱤ ᱢᱟᱨᱟᱝ ᱟᱺᱡᱷᱤ ᱦᱩᱭᱩᱜᱼᱟ ᱟᱺᱡᱷᱤ ᱯᱚᱨᱮ ᱦᱚᱸ ᱨᱚᱦᱚᱭ ᱜᱟᱱᱚᱜᱼᱟ ᱵᱟᱠᱷᱟᱱ ᱜᱷᱩᱴᱩ ᱡᱟᱭᱜᱟ ᱚᱱᱠᱟᱱᱟᱜ ᱵᱟᱹᱱᱩᱜᱼᱟ ᱾
ᱟᱪᱪᱷᱟ, ᱛᱟᱦᱚᱞᱮ ᱟᱯᱮ ᱥᱮᱫ ᱫᱚ ᱪᱮᱫ ᱤᱧ ᱞᱟᱹᱭᱟ ᱾ ᱰᱟᱹᱺᱦᱤ ᱠᱚ ᱢᱟᱱᱮ ᱢᱟᱴᱷ ᱠᱚ ᱡᱟᱹᱥᱛᱤ ᱢᱮᱱᱟᱜᱼᱟ ᱥᱮ ᱵᱤᱨ ᱵᱩᱨᱩ ᱠᱚ ᱢᱮᱱᱟᱜ ᱟᱠᱟᱫᱟ?
ᱢᱟᱱᱮ ᱢᱟᱴᱷ ᱢᱮᱱᱟᱜᱼᱟ ᱵᱤᱨ ᱫᱚ ᱟᱜᱠᱷᱟᱱ ᱵᱟᱹᱱᱩᱜᱼᱟ ᱾
ᱟᱪᱪᱷᱟ ᱾